ᱦᱮᱞᱳ‌ ᱾
ᱦᱮᱸᱻ
ᱡᱚᱦᱟᱨ ᱜᱮ ᱾
ᱦᱮᱸ ᱡᱚᱦᱟᱨ ᱜᱮ᱾
ᱟᱸᱡᱚᱢ ᱫᱟ ᱵᱤᱱ?
ᱦᱮᱸ ᱟᱸᱡᱚᱢᱚᱜ ᱠᱟᱱ ᱜᱮᱭᱟ ᱾ ᱟᱵᱤᱱ ᱵᱤᱱ ᱟᱸᱡᱚᱢ ᱫᱚ ᱥᱮ ᱵᱟᱝ?
ᱦᱮᱸ ᱟᱸᱡᱚᱢ ᱫᱟ ᱞᱤᱧ ᱾ ᱵᱮᱥ ᱵᱟᱲᱟ ᱜᱮᱭᱟ ᱵᱤᱱ?
ᱦᱮᱸ ᱵᱮᱥ ᱵᱟᱲᱟ ᱜᱮ ᱾ ᱟᱹᱵᱤᱱ ᱜᱮ ᱚᱠᱟᱞᱮᱠᱟ?
ᱦᱮᱸ ᱟᱹᱞᱤᱧ ᱦᱚᱸ ᱵᱮᱥ ᱵᱟᱲᱟ ᱜᱮᱭᱟ ᱾ ᱚᱲᱟᱜ ᱠᱚᱨᱮ ᱠᱚ ᱵᱮᱥ ᱵᱟᱲᱟ ᱜᱮᱭᱟ?
ᱦᱮᱸ ᱚᱲᱟᱜ ᱠᱚᱨᱮ ᱫᱚ ᱵᱮᱥ ᱵᱟᱲᱟ ᱜᱮ᱾
ᱟᱪᱪᱷᱟ, ᱪᱮᱫ ᱞᱮᱠᱟᱭ ᱫᱟᱜ ᱡᱟᱹᱯᱩᱫ ᱠᱮᱫᱟ ᱟᱯᱮᱥᱮᱫ ᱫᱚ?
ᱫᱟᱜ ᱡᱟᱹᱯᱩᱫ ᱱᱟᱜ ᱠᱷᱟᱱ ᱵᱷᱟᱞᱮ ᱜᱮ ᱦᱩᱭ ᱱᱟ᱾
ᱚᱸᱻ, ᱦᱮᱸ ᱛᱚ ᱾ ᱟᱫᱚ ᱪᱟᱥ ᱵᱟᱥ ᱫᱚ ᱛᱤᱱ ᱥᱟᱺᱜᱤᱧ ᱛᱟᱯᱮ? ᱦᱮᱞᱳ᱾ ᱦᱮᱞᱳ᱾ ᱟᱸᱡᱚᱢᱮᱫᱟ ᱵᱤᱱ ᱥᱮ? ᱦᱮᱞᱳ᱾